ᱟᱸ ᱡᱚᱦᱟᱨ ᱜᱮ ᱜᱚᱢᱠᱮ
ᱦᱮᱸ
ᱦᱮᱸ ᱚᱲᱟᱜ ᱠᱚᱨᱮ ᱪᱮᱫ ᱞᱮᱠᱟ ᱱᱟᱯᱟ ᱵᱟᱲᱟ ᱜᱮ ᱢᱮᱱᱟᱜ ᱯᱮᱭᱟ ᱛᱚ
ᱱᱟᱯᱟᱭ ᱵᱟᱲᱟ ᱜᱚᱢᱠᱮ ᱟᱹᱵᱤᱱ ᱨᱮᱱ ᱟᱹᱵᱤᱱ ᱦᱚᱸ ᱪᱮᱫᱠᱟ ᱢᱮᱱᱟᱜ ᱵᱤᱱᱟ?
ᱟᱹᱞᱤᱧ ᱦᱚᱸ ᱱᱟᱯᱟᱭ ᱵᱟᱲᱟ ᱜᱮ ᱢᱮᱱᱟᱜ ᱞᱤᱧᱟᱹ᱾
ᱦᱮ ᱚᱲᱟᱜ ᱦᱚᱲ ᱫᱚ
ᱦᱮᱸ ᱚᱲᱟᱜ ᱦᱚᱲ ᱠᱚᱦᱚᱸ ᱱᱟᱯᱮ ᱵᱟᱲᱟ ᱜᱮ ᱢᱮᱱᱟᱜ ᱠᱚᱣᱟ,
ᱡᱚᱢ ᱠᱮᱫᱟ ᱵᱮᱱ
ᱦᱮᱸ ᱡᱚᱢ ᱵᱟᱲᱟ ᱟᱠᱟ ᱟᱞᱤᱧ ᱟᱨ ᱱᱚᱜᱼᱚᱭ ᱵᱟᱨᱦᱮ ᱥᱮᱫ ᱨᱮ ᱱᱤᱛᱚᱜ ᱞᱤᱧ ᱫᱩᱲᱩᱵ ᱵᱟᱲᱟ ᱟᱠᱟᱱᱟ᱾ ᱦᱳᱭᱚᱝ ᱨᱮ
ᱦᱮᱸ ᱟᱹᱞᱤᱧ ᱦᱚᱸ ᱱᱚᱝᱠᱟ ᱡᱚᱢ ᱵᱟᱲᱟ ᱠᱮᱫᱟᱞᱤᱧ ᱟᱫᱚ ᱦᱟᱣᱟ ᱠᱟᱹᱴᱤᱡ ᱞᱤᱧ ᱡᱚᱢ ᱮᱫᱟ ᱵᱟᱭᱨᱮ
ᱦᱚᱭ ᱦᱚᱭ ᱟᱹᱞᱤᱧ ᱦᱚᱸ ᱚᱱᱠᱟ ᱜᱮ ᱫᱩᱲᱩᱵ ᱵᱟᱲᱟ ᱟᱹᱞᱤᱧ ᱵᱟᱦᱨᱮ ᱥᱮᱜ ᱨᱮ ᱯᱤᱸᱰᱟᱹ ᱥᱮᱜ ᱨᱮ ᱮᱸᱜ ᱛᱟᱦᱞᱮ ᱫᱟᱜ ᱠᱚ ᱪᱮᱫ ᱞᱮᱠᱟ ᱫᱟᱜ ᱮᱫ ᱛᱟᱯᱮ ᱥᱮ ᱵᱟᱝᱟ ᱚᱱᱛᱮ ᱫᱚ ᱟᱯᱮ ᱫᱤᱥᱚᱢ ᱥᱮᱜ ᱫᱚ
ᱮᱸ ᱵᱟᱨ ᱫᱤᱱ ᱜᱟᱱ ᱥᱤᱛᱳᱝ ᱠᱟᱫᱟᱭ ᱱᱚᱝ ᱠᱟ ᱦᱚᱞᱟ ᱟᱨ ᱢᱟᱫᱷᱮᱨ
ᱟᱪᱪᱷᱟ ᱫᱟᱜ ᱠᱚᱫᱚ ᱦᱟᱸᱜ ᱵᱟᱭ ᱫᱟᱜᱮᱜ-ᱟ᱾
ᱵᱟᱸᱭ ᱫᱟ ᱵᱟᱨ ᱫᱤᱱ ᱜᱟᱢ ᱵᱚᱱᱫᱚ ᱟᱠᱟᱱᱟ᱾
ᱷᱚᱸ ᱟᱨ ᱪᱟᱥᱵᱟᱥ ᱠᱚᱫᱚ ᱪᱮᱫ ᱞᱮᱠᱟ ᱨᱟᱠᱟᱵ ᱵᱟᱲᱟ ᱟᱯᱮ ᱢᱟᱱ ᱮᱛᱚᱦᱚᱵ ᱠᱟᱜ ᱯᱮ ᱥᱮ ᱟᱣᱨᱤᱭᱟᱹ᱾
ᱟᱣᱹᱨᱤᱭᱟᱜ-ᱟ ᱜᱚᱝᱠᱮ ᱟᱹᱵᱤᱱ ᱥᱮᱜ ᱜᱮ ᱪᱮᱜᱠᱟ ᱫᱟᱜ ᱫᱟᱭ ᱮᱛᱦᱚᱵ ᱠᱮᱫᱟ ᱵᱤᱱ ᱥᱮ ᱟᱹᱣᱨᱤ?
ᱦᱮᱸ ᱟᱞᱮ ᱱᱚᱛᱮ ᱫᱚ ᱱᱟᱜ ᱫᱟᱜ ᱮᱜ ᱜᱮᱭᱟᱭ ᱞᱟᱦᱟ ᱥᱮᱫ ᱞᱟᱦᱟ ᱞᱟᱦᱟ ᱠᱷᱚᱱᱜᱮ ᱫᱟᱜᱤᱜ-ᱟᱭ ᱱᱤᱛᱳᱜ ᱫᱚ ᱱᱟᱜ ᱪᱟᱥᱵᱟᱥ ᱢᱟᱱᱮ ᱟᱹᱰᱤ ᱥᱟᱹᱨᱫᱤ ᱦᱩᱭ ᱠᱟᱱ ᱢᱟᱱᱮ ᱮᱛᱚᱦᱚᱵ ᱠᱟᱜ-ᱟ ᱠᱚ ᱢᱟᱱᱮ ᱥᱟᱹᱨᱫᱤ ᱪᱟᱞᱟᱜ ᱠᱟᱱᱟ ᱦᱮᱸ ᱚᱝᱠᱟ ᱦᱚᱭ ᱫᱤᱱ ᱞᱮᱠᱟᱜᱮ ᱫᱟᱜ-ᱮᱜ ᱟᱭ ᱛᱮᱦᱮᱧ ᱛᱮᱦᱮᱧ ᱛᱮᱫ ᱵᱟᱭ ᱫᱟᱜ ᱠᱟᱜ-ᱟ ᱛᱚ ᱞᱟᱨ ᱠᱤᱪᱷᱩ ᱫᱤᱱ ᱠᱷᱟᱱ ᱜᱮ ᱱᱟᱜ ᱪᱟᱥᱵᱟᱥ ᱠᱚᱫᱚ ᱦᱟᱸᱜ ᱪᱟᱵᱟᱜ-ᱟ ᱱᱟᱜ
ᱚ ᱦᱮᱸ ᱛᱚᱵᱮ ᱵᱤᱱ ᱢᱩᱪᱟᱹᱫ ᱜᱮ ᱟᱹᱜᱩᱭᱫᱟ ᱛᱚ ᱵᱤᱱ ᱱᱟᱯᱟ ᱯᱟᱭ ᱵᱟᱲᱟ ᱞᱟᱜᱟᱱ᱾
ᱮᱸ ᱡᱟᱦᱟᱸ ᱞᱮᱠᱟᱱ ᱱᱤᱧ ᱴᱷᱤᱠᱟᱹᱭᱮᱜᱼᱟ ᱡᱟᱦᱟᱸ ᱛᱤᱱᱟᱹ ᱨᱚᱯᱚᱲ ᱱᱮ ᱥᱮ ᱡᱚᱛᱚ ᱢᱟᱱᱮ ᱜᱚᱴᱟ ᱥᱮᱫ ᱱᱟᱜ ᱫᱟᱜ ᱠᱚᱫᱚ ᱱᱟᱜ ᱵᱟᱭ ᱫᱟᱜᱮᱜ-ᱟ ᱡᱟᱦᱟᱸ ᱥᱮ ᱨᱤᱢᱤᱞ ᱛᱟᱸᱦᱮᱱ ᱠᱟᱱᱟ ᱚᱱᱛᱮ ᱫᱟᱜᱮᱜᱼᱟᱭ ᱟᱨ ᱡᱟᱦᱟᱸ ᱥᱮᱫ ᱵᱟᱝᱟ ᱚᱱᱛᱮ ᱵᱟᱭ ᱫᱟᱜᱮᱜᱼᱟ ᱦᱚᱸ᱾
ᱟᱸᱡᱚᱢᱟ ᱟᱹᱞᱤᱧ ᱥᱮᱜ ᱦᱚᱸᱜᱼᱚᱭ ᱵᱟᱨᱫᱤᱱ ᱵᱟᱭ ᱫᱟᱜ ᱠᱟᱫᱟ᱾ ᱥᱮᱛᱳᱝ ᱞᱮᱫᱟᱭ ᱟᱨᱠᱤ᱾
ᱛᱟᱦᱞᱮ ᱪᱟᱥ ᱠᱚᱫᱚ ᱱᱟᱜ ᱟᱹᱣᱨᱤᱯᱮ ᱮᱛᱦᱚᱵᱟ ᱱᱟᱜ?
ᱟᱣᱞᱤ ᱞᱤᱧ ᱨᱟᱠᱟᱵ ᱪᱟᱵᱟᱭᱟ ᱦᱟᱸᱜ᱾ ᱜᱚᱝᱠᱮ ᱛᱚᱵᱮ ᱛᱤᱱᱟᱹᱜ ᱠᱚᱨᱮ ᱵᱤᱱ ᱚᱞᱚᱜ ᱠᱟᱱ ᱜᱮᱭᱟ?
ᱚᱞᱚᱜ ᱫᱚ ᱟᱞᱤᱧ
ᱥᱮᱵᱤᱱ ᱠᱚᱢᱯᱞᱤᱴ ᱠᱟᱫᱟ ᱵᱤᱱ᱾
ᱦᱮᱸ ᱟᱹᱣᱨᱤ ᱞᱤᱧ ᱠᱚᱢᱯᱞᱤᱴᱟ ᱱᱚᱜᱼᱚᱭ ᱛᱚ ᱴᱮᱠᱱᱤᱠᱮᱞ ᱞᱟᱭᱤᱱ ᱨᱮ᱾ ᱮ ᱦᱟᱸᱜ ᱞᱤᱧ ᱚᱞᱚᱜ ᱠᱟᱱᱟ᱾
ᱦᱚᱸ᱾
ᱦᱳᱭ ᱦᱳᱭ᱾
ᱟᱵᱚᱣᱟᱜ ᱥᱟᱱᱛᱟᱞᱤ ᱛᱮᱜᱮ ᱥᱮ ᱵᱟᱝᱞᱟ ᱛᱮ ᱵᱤᱱ᱾
ᱤᱭᱟᱹ ᱪᱮᱫ ᱞᱤᱧ ᱞᱟᱹᱭᱟ ᱫᱮᱹᱵᱽᱱᱟᱜᱚᱨᱤ᱾ ᱫᱮᱵᱽᱱᱟᱜᱚᱨᱤ ᱫᱮᱵ ᱫᱮᱵᱽᱱᱟᱜᱚᱨᱤ ᱡᱟᱦᱟᱸ ᱫᱚᱠᱚ ᱞᱟᱹᱭᱟ ᱴᱷᱤᱠᱟᱹ ᱫᱟᱲᱮᱜ ᱠᱟᱱ ᱜᱮᱭᱟᱵᱤᱱ᱾
ᱦᱩᱸ᱾ ᱦᱮᱸ ᱛᱚ ᱟᱹᱞᱤᱧ ᱦᱚᱸ ᱦᱚᱸᱜᱼᱚᱭ ᱠᱚᱞᱟ ᱠᱚᱞᱮᱡᱽ ᱞᱤᱧ ᱠᱚᱢᱯᱤᱞᱴ ᱟᱠᱟᱫᱟ ᱟᱫᱚ ᱫᱩᱲᱩᱵ ᱜᱮ ᱢᱮᱱᱟᱜ ᱞᱤᱧᱟᱹ ᱛᱚ᱾
ᱟᱪᱪᱷᱟ᱾ ᱦᱮᱸ ᱦᱮᱸ ᱱᱟᱯᱟᱭᱮᱜ ᱜᱮ ᱛᱟᱦᱞᱮ ᱢᱟ ᱟᱨᱚ ᱡᱟᱦᱟᱸᱱᱟᱜ ᱠᱚᱨᱮ ᱵᱟᱝ ᱵᱤᱱ ᱪᱮᱥᱴᱟᱭᱮᱜᱼᱟ᱾
ᱦᱮᱯᱮᱜ ᱟᱫᱚ ᱟᱹᱣᱨᱤ ᱦᱮᱡ ᱟᱹᱞᱤᱧ ᱰᱟᱠ ᱦᱟᱸᱜ ᱦᱤᱡᱩᱜ ᱜᱮᱭᱟ ᱛᱚ ᱟᱫᱚ ᱰᱟᱠ ᱠᱚᱫᱚ᱾
ᱦᱮᱸ᱾
ᱟᱯᱟᱛ ᱛᱚ ᱱᱤᱭᱟᱹ ᱦᱟᱯᱮ ᱫᱩᱲᱩᱵ ᱢᱮᱱᱟᱜ ᱞᱤᱧᱟ᱾
ᱦᱚᱭ ᱟᱨ ᱚᱱᱮ ᱤᱭᱟᱹ ᱤᱭᱟᱹ ᱠᱚᱫᱚ ᱯᱚᱨᱤᱪᱷᱟ ᱠᱚᱫᱚ ᱵᱟᱵᱤᱱ ᱮᱢ ᱵᱟᱲᱟᱭᱮᱜᱼᱟ ᱵᱟᱹᱵᱤᱱ ᱛᱮᱭᱟᱨᱤ ᱵᱟᱲᱟᱭᱮᱫᱼᱟ ᱠᱚᱢᱯᱤᱴᱤᱥᱮᱱ ᱠᱚᱨᱮᱱᱟᱜ ᱫᱚ?
ᱦᱮᱸ ᱦᱤᱡᱩᱜ ᱠᱟᱱ ᱜᱤᱭᱟ ᱦᱮᱡ ᱫᱚ᱾ ᱟᱫᱚ ᱟᱹᱣᱨᱤ ᱞᱤᱧ ᱤᱭᱟᱹᱭᱟ ᱦᱟᱸᱜ᱾
ᱪᱟᱞᱟᱜ ᱟᱹᱨᱤ ᱦᱩᱭᱩᱜᱼᱟ ᱦᱸ ᱜᱚᱝᱜᱮ ᱛᱚᱵᱮ ᱰᱤᱥᱴᱤᱠ ᱫᱚ ᱚᱠᱟ ᱵᱤᱱ ᱯᱟᱲᱟᱜ ᱠᱟᱱᱟ?
ᱜᱚᱝᱠᱮ ᱱᱚᱣᱟ ᱫᱚ ᱦᱟᱸᱜ ᱵᱟᱝᱞᱤᱤᱱ ᱞᱟᱹᱭ ᱫᱟᱲᱮᱭᱟᱜᱼᱟ ᱪᱮᱫᱟᱜ ᱥᱮ ᱱᱚᱣᱟ ᱫᱚ ᱦᱟᱸᱜ ᱤᱭᱟᱹ ᱜᱮᱭᱟ ᱮᱠᱟᱞᱜᱮ ᱢᱟᱱᱟ ᱜᱮᱭᱟ ᱱᱚᱣᱟ᱾ ᱠᱚ ᱞᱟᱹᱭ ᱫᱚ ᱦᱟᱜ ᱵᱟᱠᱷᱟᱱᱞᱤᱧ ᱞᱟᱹᱭᱟᱵᱤᱫᱱ ᱜᱮᱭᱟ ᱡᱩᱫᱤ ᱦᱳᱭ ᱦᱳᱭ᱾
ᱚ ᱦᱮᱸ ᱛᱚ ᱛᱚᱵᱮ ᱴᱷᱤᱠ ᱜᱮᱭᱟ ᱱᱟᱦᱟᱜ ᱾
ᱦᱳᱭ ᱦᱮᱸ ᱞᱟᱹᱭᱟᱵᱤᱱᱟᱞᱤᱧ ᱱᱟᱜ ᱢᱮᱥᱮᱡ ᱛᱮᱱᱟᱜ ᱢᱮᱥᱮᱡ ᱢᱟᱫᱽᱫᱷᱚᱢ ᱛᱮᱱᱟᱜ᱾
ᱦᱮᱸ ᱛᱚ ᱦᱮᱸ᱾
ᱚ
ᱦᱩ᱾
ᱟᱪᱪᱷᱟ ᱟᱯᱮ ᱥᱮᱫ ᱫᱚ ᱱᱟᱜ ᱦᱩᱲᱩ ᱠᱚᱫᱚ ᱱᱟᱜ ᱛᱤᱱᱟᱹᱜ ᱛᱤᱱᱟᱹᱜ ᱫᱷᱟᱣ ᱠᱚᱠᱚ ᱪᱟᱥᱟᱠᱚ ᱢᱤᱫ ᱫᱷᱟ. ᱱ ᱜᱮ ᱱᱚᱣᱟ ᱟᱥᱟᱲ ᱵᱚᱸᱜᱟ ᱥᱮ ᱟᱨ ᱢᱤᱫ ᱫᱷᱟᱣ ᱥᱤᱛᱩᱝ ᱦᱩᱲᱩ ᱠᱚ ᱪᱟᱥ ᱫᱚ ᱚᱱᱟ?
ᱟᱸᱻ ᱱᱚᱝᱠᱟ ᱤᱭᱟᱹ ᱟᱥᱟᱲ ᱵᱚᱸᱜᱟ ᱜᱮ, ᱟᱫᱚ ᱱᱚᱝᱠᱟ ᱫᱷᱚᱨᱚᱱ ᱫᱚ ᱫᱟᱜ ᱱᱚᱛᱮ ᱫᱚ ᱠᱮᱱᱮᱞ ᱠᱚ ᱵᱟᱹᱱᱩᱜ-ᱟ᱾
ᱟᱪᱪᱷᱟ, ᱟᱨ ᱥᱮᱞᱚ ᱠᱚ ᱥᱮᱞᱚ?
ᱥᱮᱞᱚ ᱠᱚᱦᱚᱸ ᱥᱮᱞᱚ ᱠᱚ ᱵᱟᱹᱱᱩᱜ ᱜᱮᱭᱟ ᱜᱚᱝᱠᱮ ᱟᱹᱵᱤᱱ ᱥᱮᱫ ᱜᱮ ᱟᱹᱵᱤᱱ ᱥᱮᱫ ᱫᱚ ᱟᱥᱟᱲ ᱦᱚᱸ, ᱫᱷᱚᱨᱟᱱ ᱦᱚᱸ ᱪᱟᱥ ᱦᱩᱭᱩᱜ-ᱟ ᱥᱮ ᱪᱮᱫ?
ᱦᱳᱭ ᱦᱳᱭ ᱵᱟᱨ ᱫᱷᱟᱣ ᱪᱟᱥ ᱦᱩᱭᱩᱜ-ᱟ᱾ ᱥᱮᱞᱚ ᱠᱚ ᱟᱨ ᱥᱮᱞᱚ ᱠᱚ ᱱᱟᱜ ᱢᱟᱱᱮ ᱢᱮᱱᱟᱜ-ᱟ ᱱᱟᱜ᱾ ᱟᱫᱚ ᱜᱚᱴᱟ ᱫᱚ ᱱᱟᱜ ᱵᱟᱝᱟ ᱡᱟᱦᱟᱸ ᱠᱚᱨᱮ ᱢᱮᱱᱟᱜ-ᱟ ᱚᱱᱛᱮ ᱫᱚ ᱱᱟᱜ ᱥᱮᱞᱚ ᱢᱟᱫᱽᱫᱷᱚᱢ ᱛᱮᱜᱮ ᱱᱟᱜ᱾ ᱫᱟᱜ ᱨᱟᱠᱟᱵ ᱠᱟᱛᱮᱫ ᱪᱟᱥ ᱵᱟᱥ ᱦᱩᱭᱩᱜ-ᱟ ᱟᱨ ᱟᱫᱷᱮᱠ ᱠᱚᱫᱚ ᱥᱚᱵᱽᱡᱤ ᱠᱚᱦᱚᱸ ᱠᱚ ᱪᱟᱥᱟᱠᱚ ᱟᱞᱮ ᱥᱮᱫ ᱫᱚ ᱦᱟᱸᱜ, ᱟᱨ ᱡᱟᱦᱟᱸᱭ ᱠᱚᱫᱚ ᱱᱟᱜ ᱡᱮ ᱵᱟᱝᱟ ᱤᱧ ᱫᱚ ᱤᱭᱟᱹ ᱜᱤᱧ ᱪᱟᱥᱟᱹᱧ, ᱦᱮᱸ ᱦᱩᱲᱩ ᱜᱤᱧ ᱪᱟᱥᱟᱹᱧ ᱛᱚ ᱚᱱᱮ ᱚᱝᱠᱟ᱾
ᱡᱟᱻ ᱮ ᱟᱹᱞᱤᱧ ᱥᱮᱫ ᱦᱚᱸ ᱥᱚᱵᱡᱤ ᱠᱚᱫᱚ ᱚᱲᱟᱜ ᱚᱲᱟᱜ ᱥᱩᱨ ᱠᱚᱨᱮ ᱫᱚ ᱥᱮᱞᱚ ᱠᱚ ᱢᱮᱱᱟᱜ-ᱟ ᱟᱫᱚ ᱢᱟᱴᱷ ᱠᱚᱫᱚ ᱥᱟᱺᱜᱤᱧ ᱜᱮᱭᱟ᱾
ᱚ, ᱚᱱᱟ ᱠᱟᱛᱮᱫ ᱱᱚᱣᱟ ᱥᱚᱵᱡᱤ ᱠᱚᱫᱚ ᱪᱟᱥ ᱦᱩᱭᱩᱜ ᱜᱮᱭᱟ᱾ ᱟᱫᱚ ᱦᱩᱲᱩ ᱠᱚᱫᱚ ᱚᱱᱟ ᱟᱥᱟᱲ ᱵᱚᱸᱜᱟ ᱜᱮ ᱡᱟᱦᱟᱸ ᱫᱟᱜ ᱪᱟᱸᱫᱚ ᱵᱚᱸᱜᱟᱭ ᱫᱟᱜ ᱩᱱᱜᱮ ᱪᱟᱥ ᱦᱩᱭᱩᱜ-ᱟ᱾ ᱩᱸᱻ
ᱟᱪᱪᱷᱟ᱾
ᱫᱷᱚᱨᱚᱱ, ᱫᱷᱚᱨᱚᱱᱟᱜ ᱫᱚ ᱵᱟᱝ ᱦᱩᱭᱩᱜ-ᱟ ᱫᱷᱚᱨᱚᱱ ᱫᱚ ᱥᱤᱛᱩᱝᱟᱭ ᱟᱫᱚ ᱚᱠᱟᱨᱮᱵᱤᱱ ᱧᱟᱢᱟ ᱫᱟᱜ? ᱱᱟᱹᱭ ᱠᱚ ᱵᱟᱹᱱᱩᱜ-ᱟ ᱱᱟᱹᱭ ᱜᱟᱰᱟ?
ᱦᱳᱭ ᱚᱱᱟᱢᱟ ᱠᱟᱛᱷ
ᱦᱩᱸ᱾
ᱟᱨ ᱚᱲᱟᱜ ᱠᱚᱨᱮ ᱫᱚ ᱪᱮᱫ ᱠᱚᱯᱮ ᱪᱮᱠᱟ ᱵᱟᱲᱟᱭᱮᱜ-ᱟ ᱛᱟᱦᱞᱮ ᱱᱤᱛᱳᱜ ᱢᱟ?
ᱦᱚᱸ ᱱᱤᱭᱟᱹᱻ ᱦᱮᱸ ᱪᱟᱥᱵᱟᱥ ᱫᱚ ᱟᱣᱨᱤᱭᱟᱜ-ᱟ, ᱚᱱᱟ ᱥᱚᱵᱽᱡᱤ ᱠᱚᱜᱮ ᱤᱭᱟᱹ ᱦᱩᱭᱩᱜ ᱠᱟᱱᱟ ᱡᱟᱸᱦᱟ ᱨᱚᱦᱚᱭ ᱦᱩᱭ ᱠᱟᱱᱟ ᱱᱤᱭᱟᱹ ᱵᱟᱨ ᱫᱚ ᱥᱚᱥᱟ ᱠᱚ᱾
ᱚᱱᱟᱜᱮ ᱛᱳᱲᱡᱳᱲ ᱵᱟᱜᱟᱣ ᱦᱩᱭᱩᱜ ᱠᱟᱱᱟ᱾
ᱥᱚᱵᱽᱡᱤ ᱠᱚᱫᱚ ᱪᱮᱫ ᱥᱚᱵᱡᱤ ᱠᱚᱯᱮ ᱪᱟᱥ ᱵᱟᱲᱟᱭᱟ?
ᱦᱮᱸ ᱱᱤᱛ ᱫᱚ ᱥᱚᱥᱟ ᱜᱮᱞᱤᱧ ᱨᱚᱦᱚᱭ ᱦᱩᱭ ᱠᱟᱱᱟ ᱫᱚᱢᱮ ᱧᱚᱜ ᱜᱮ᱾
ᱟᱪᱪᱷᱟ, ᱟᱪᱪᱷᱟ ᱟᱨ ᱟᱯᱮ ᱚᱱ ᱤᱭᱟᱹ ᱠᱚᱫᱚᱯᱮ ᱪᱟᱥ ᱵᱟᱲᱟᱜ ᱤᱭᱟᱹ ᱠᱟᱜ-ᱟ ᱯᱮ ᱥᱮ ᱵᱟᱝᱟ, ᱡᱚᱸᱰᱨᱟ ᱠᱚ? ᱱᱤᱛᱳᱜ ᱢᱟ ᱡᱚᱸᱰᱨᱟ ᱥᱤᱡᱤᱱ ᱠᱟᱱᱟ᱾
ᱟ ᱵᱟᱝ᱾ ᱦᱮᱸ ᱥᱤᱡᱤᱱ ᱫᱚ ᱦᱮᱸ ᱠᱟᱱᱟ ᱜᱚᱝᱠᱮ᱾ ᱠᱤᱱᱛᱩ ᱵᱟᱹᱞᱤᱧ ᱤᱭᱟᱹ ᱠᱟᱫᱟ ᱟᱫᱚ ᱱᱤᱭᱟᱹ ᱵᱟᱨ ᱫᱚ ᱥᱚᱥᱟ ᱜᱮ ᱫᱚᱢᱮ ᱡᱳᱨ ᱦᱩᱭ ᱟᱠᱟᱱᱟ᱾
ᱞᱟᱦᱟ ᱫᱚ ᱥᱚᱥᱟ ᱜᱮ ᱨᱚᱦᱚᱭ ᱦᱩᱭ ᱠᱟᱱᱟ ᱦᱩᱸ, ᱚᱸᱰᱮ ᱫᱚ ᱡᱚᱸᱰᱨᱟ ᱨᱚᱦᱚᱭ, ᱨᱚᱦᱚᱭ ᱠᱟᱫᱟ ᱵᱤᱱ ᱥᱮ ᱪᱮᱫ ᱜᱚᱝᱠᱮ?
ᱦᱳᱭ ᱦᱳᱭ ᱡᱚᱸᱰᱨᱟ ᱱᱟᱦᱟᱜ, ᱫᱤᱥᱚᱢ ᱥᱮᱫ ᱫᱚ ᱱᱟᱜ ᱟᱞᱮ ᱫᱚ ᱱᱟᱜ ᱫᱚ ᱨᱚᱦᱚᱭ ᱠᱟᱜ-ᱟ ᱞᱮ, ᱟᱨ ᱡᱚᱛᱚ ᱞᱮᱠᱟ ᱜᱮ ᱟᱞᱮ ᱟᱹᱛᱩ ᱦᱚᱲ ᱠᱚᱦᱚᱸ ᱱᱤᱛᱚᱜ᱾ ᱡᱚᱛᱚᱣᱟᱜ, ᱡᱷᱚᱛᱚ ᱦᱚᱲ ᱵᱟᱲᱜᱮ ᱨᱮᱢ ᱧᱟᱢᱟ ᱡᱚᱸᱰᱨᱟ ᱫᱚ ᱡᱚᱸᱰᱨᱟ ᱵᱟᱲᱜᱮ ᱟᱨ ᱥᱟᱯ ᱛᱮ ᱥᱚᱵᱡᱤ ᱠᱚᱦᱚᱸ ᱜᱷᱟᱸᱜᱨᱟ ᱢᱮᱱᱟᱜᱼᱟ।
ᱦᱮᱸ,
ᱵᱷᱮᱰᱚᱣᱟ ᱢᱮᱱᱟᱜᱼᱟ ᱟᱨ ᱚᱱᱟ ᱟᱨᱚ ᱮᱢᱟᱱ ᱛᱮᱫ ᱡᱟᱦᱟᱸᱭ ᱡᱟᱦᱟᱸ ᱞᱮᱠᱟᱱᱟᱜ ᱮ ᱨᱚᱦᱚᱭ ᱡᱚᱝ
ᱦᱮᱸ ᱦᱮᱸ ᱦᱮᱸ ᱛᱚ ᱦᱮᱸ।
ᱚᱝᱠᱟ ᱛᱟᱦᱚᱞᱮ ᱡᱚᱱᱰᱨᱟ ᱫᱚ ᱦᱟᱸᱜ ᱟᱯᱮ ᱜᱮ ᱵᱟᱯ ᱮᱨ ᱠᱟᱜᱼᱟ ᱥᱮ ᱟᱨᱚ ᱟᱹᱛᱩ ᱠᱷᱟᱱᱟᱜ ᱠᱚ ᱮᱨ ᱠᱟᱜᱼᱟ?
ᱵᱟ ᱟᱹᱞᱤᱧ ᱜᱮ ᱵᱟᱹᱞᱤᱧ ᱤᱭᱟᱹ ᱠᱟᱫᱟ ᱵᱟᱹᱠᱤ ᱠᱚᱫᱚ ᱡᱟᱹᱱᱤᱡ ᱠᱚ ᱠᱚ ᱤᱭᱟᱹ ᱠᱟᱫᱟ ᱠᱚ ᱜᱤᱲᱤ ᱠᱟᱫᱟ ᱠᱚ ᱢᱚᱱᱮ ᱦᱚᱭ।
ᱟᱪᱪᱷᱟ ᱚ,
ᱟᱞᱤ ᱫᱚ ᱵᱟᱞᱤᱧ ᱤᱭᱟ ᱫᱟᱲᱮ ᱠᱟᱫᱟ ᱚᱱᱟ ᱥᱚᱥᱟ ᱨᱮᱜᱮ ᱫᱚᱢᱮ ᱞᱤᱧ ᱨᱚᱦᱚᱭ ᱟᱠᱟᱫᱟ ᱚᱱᱟ ᱯᱨᱪᱩᱨ ᱵᱤᱜᱮ ᱜᱮ ᱨᱚᱦᱚᱭ ᱦᱩᱭ ᱠᱟᱱᱟ।
ᱦᱮᱸ ᱦᱩᱸ।
ᱱᱤᱭᱟᱹ ᱛᱩᱭ ᱫᱩ ᱵᱤᱜᱷᱟ ᱞᱮᱠᱟ ᱦᱩᱭᱩᱜ-ᱟ। ᱟᱫᱚ ᱚᱱᱟ ᱠᱷᱟᱹᱛᱤᱨ ᱵᱟᱹᱞᱤᱧ ᱤᱭᱟᱹ ᱠᱟᱫᱟ ᱡᱚᱸᱰᱨᱟ ᱫᱚ।
ᱚ,
ᱥᱚᱥᱟ ᱜᱮᱞᱤᱧ ᱤᱭᱟᱹ ᱠᱟᱫᱟ ᱱᱮᱥ ᱫᱚ।
ᱟᱜ ᱛᱟᱦᱚᱞᱮ ᱡᱚᱸᱰᱨᱟ ᱫᱚ ᱦᱟᱜ ᱟᱵᱤᱱ ᱢᱟ ᱵᱟᱝᱵᱤᱱ ᱤᱭᱟᱹ ᱠᱟᱜᱼᱟ ᱮᱱᱠᱷᱟᱱ ᱡᱟᱦᱟᱸ ᱞᱮᱠᱟᱞᱤᱧ ᱴᱷᱤᱠᱟᱹᱭᱮᱫᱼᱟ ᱠᱤᱨᱤᱧ ᱟᱛᱮᱫ ᱵᱤᱱ ᱡᱚᱢ ᱼᱟ? ᱠᱤᱨᱤᱧ ᱠᱟᱛᱮᱫ?
ᱦᱮᱸ ᱟᱫᱚ ᱡᱚᱢ ᱠᱤᱫᱤᱧ ᱜᱮ ᱦᱩᱭᱩᱜ-ᱟ।
ᱦᱮᱸ,
ᱦᱮᱸ,
ᱞᱟᱹᱭᱮᱫᱼᱟ ᱞᱤᱧ ᱡᱟᱦᱟᱸ ᱞᱮᱠᱟᱞᱤᱧ ᱴᱷᱤᱠᱟᱹᱭᱮᱫᱼᱟ ᱡᱚᱱᱰᱨᱟ ᱠᱚᱢᱟ ᱦᱟᱜ ᱟᱹᱵᱤᱱ ᱢᱟ ᱵᱟᱝᱵᱤᱱ ᱤᱭᱟᱹ ᱵᱟᱝᱵᱤᱱ ᱮᱨ ᱟᱠᱟᱜ। ᱠᱟᱜᱼᱟ ᱮᱱᱠᱷᱟᱱ ᱢᱟ ᱦᱟᱜ ᱠᱤᱨᱤᱧ ᱠᱟᱛᱮ ᱜᱮ ᱡᱚᱢ ᱵᱟᱲᱟᱭ ᱟᱯᱮ ᱱᱟᱦᱟᱜ ᱡᱟᱦᱟᱸ ᱞᱮᱠᱟᱞᱤᱧ ᱴᱷᱤᱠᱟᱹᱭᱮᱫᱼᱟ?
ᱦᱮᱸ ᱟᱫᱚ ᱠᱤᱨᱤᱧ ᱠᱟᱛᱮᱜ ᱜᱮ ᱡᱚᱢ
ᱦᱳᱭ ᱵᱟᱝ ᱟᱞᱮ ᱦᱚᱸ ᱢᱤᱫ ᱢᱤᱫ ᱵᱟᱨ ᱥᱮᱨᱢᱟ ᱫᱚ ᱵᱟᱝᱞᱮ ᱪᱟᱥ ᱵᱟᱲᱟ ᱞᱟᱜᱼᱟ ᱥᱮ ᱮᱱᱠᱷᱟᱱ ᱛᱚᱠᱷᱚᱱ ᱫᱚ ᱱᱟᱜ ᱠᱤᱨᱤᱧ ᱵᱟᱲᱟ ᱦᱩᱭᱱᱟ ᱪᱮᱫᱟᱜ ᱥᱮ ᱚᱱᱟ ᱢᱟ ᱱᱟᱜ ᱵᱚᱪᱷᱚᱨ ᱵᱚᱪᱷᱚᱨ ᱢᱟ ᱫᱤᱱ ᱫᱚ ᱱᱟᱜ ᱵᱟᱝ ᱧᱟᱢᱚᱜᱼᱟ ᱵᱚᱪᱷ ᱢᱤᱫᱷᱟ ᱜᱮ ᱧᱟᱢᱚᱜ ᱮᱱᱠᱷᱟᱱ ᱡᱚᱢ
ᱦᱮᱸ ᱦᱮᱸ ᱦᱮᱸ ᱫᱤᱱ ᱫᱚ ᱵᱟᱝ ᱧᱟᱢᱚᱜ ᱜᱮᱭᱟᱹ ᱟᱱᱟ ᱫᱚ।
ᱦᱮᱸ,
ᱦᱮᱸ, ᱵᱟᱥᱭᱟᱢ ᱱᱚᱣᱟ ᱤᱭᱟ ᱢᱮᱱᱫᱟᱞᱤᱧ ᱵᱟᱡᱟᱨ ᱨᱮᱫᱚ ᱧᱟᱢᱚᱜ ᱜᱮᱭᱟ ᱠᱤᱨᱤᱧ ᱛᱮᱫᱚ ᱟᱫᱚ।
ᱟᱪᱪᱷᱟ ᱟᱪᱪᱷᱟ ᱟᱨ ᱟᱹᱛᱩ ᱠᱚ ᱠᱚᱛᱚ ᱠᱤ ᱵᱟᱝ ᱧᱟᱡᱟᱢ ᱛᱮ? ᱟᱧᱡᱚᱢᱟ ᱞᱟᱹᱭ ᱫᱟᱵᱤᱱ ᱵᱟᱡᱟᱨ ᱨᱮ ᱧᱟᱢᱚᱜᱼᱟ।
ᱱᱚᱝᱠᱟ ᱟᱹᱛᱩ ᱦᱟᱜᱸ ᱟᱹᱜᱩᱭ ᱫᱚᱠᱚ ᱟᱹᱜᱩᱭ ᱜᱮᱭᱟ᱾ ᱱᱚᱝᱠᱟ ᱠᱤᱨᱤᱧ ᱛᱮᱦᱚᱸ ᱧᱟᱢᱚ ᱧᱟᱢᱟᱜ-ᱟ᱾ ᱟᱹᱛᱩ ᱨᱮᱦᱚᱸ ᱧᱟᱢᱚᱜᱼᱟ ᱵᱟᱡᱟᱨ ᱨᱮᱦᱚᱸ ᱛᱟ ᱢᱟᱱᱮ ᱧᱟᱢᱚᱜᱼᱟ᱾
ᱦᱮᱸ, ᱟᱪᱪᱷᱟ ᱜᱚᱝᱠᱮ ᱟᱯᱮ ᱚᱱᱛᱮ ᱫᱚ ᱱᱟᱜ ᱡᱚᱢ ᱧᱩ ᱠᱚᱫᱚ ᱪᱮᱫ ᱠᱚᱯᱮ ᱡᱚᱢ ᱧᱩᱭᱟ ᱫᱟᱠᱟ ᱠᱚᱫᱚ ᱱᱟᱜ ᱱᱟᱥᱛᱟ ᱠᱚ ᱥᱮᱛᱟᱜ ᱛᱤᱠᱤᱱ ᱟᱹᱭᱩᱵ ᱪᱮᱫ ᱠᱚᱵᱮ ᱡᱚᱢ ᱧᱩ ᱵᱟᱲᱟᱭᱟ᱾
ᱛᱚᱝᱠᱟᱱ ᱮ ᱥᱮᱛᱟᱜ ᱫᱚ ᱱᱚᱝᱠᱟ ᱠᱷᱟᱹᱡᱟᱹᱲᱤ ᱟᱨ ᱪᱚᱯᱛᱟᱱᱟᱜ ᱡᱟᱦᱟᱸᱱᱟᱜ ᱟᱨ, ᱱᱚ ᱵᱟᱡᱮ ᱛᱮᱜᱮ ᱫᱟᱠᱟ ᱩᱛᱩ ᱠᱟᱫᱟ ᱾
ᱟᱪᱪᱷᱟ ᱫᱟᱠᱟ ᱩᱛᱩ ᱫᱚ ᱱᱟ ᱦᱟᱜ ᱢᱟᱰᱤ ᱫᱟᱠᱟ᱾
ᱱᱚᱝᱠᱟ ᱦᱮᱸ ᱱᱤᱛ ᱫᱚ ᱮᱭᱮ ᱱᱚᱝᱠᱟ ᱨᱚᱦᱚᱲ ᱫᱟᱠᱟ ᱡᱟᱦᱟᱸ᱾ ᱢᱟᱱᱮ ᱫᱟ ᱫᱟᱜ ᱢᱟᱹᱲᱤ ᱵᱟᱝ ᱟᱨᱠᱤ᱾
ᱚ
ᱨᱮ ᱨᱮᱱᱡᱮᱫ ᱟᱨᱠᱤ ᱨᱮᱡᱮᱫ ᱫᱟᱠᱚ᱾
ᱦᱮᱸ, ᱦᱮᱸ, ᱟᱹᱰᱤ ᱱᱟᱯᱟᱭ ᱟᱨ, ᱟᱞᱮ ᱥᱮᱫ ᱨᱮᱱ ᱟᱞᱮ ᱥᱮᱫ ᱱᱤᱛᱚᱜ ᱫᱚ ᱦᱟᱜ ᱡᱷᱚᱛᱚ ᱦᱚᱲ ᱞᱮᱠᱟ ᱜᱮ, ᱫᱟᱜ ᱢᱟᱹᱲᱤᱭᱮᱱᱟ ᱫᱟᱜ ᱢᱟᱹᱲᱤ ᱜᱮ ᱠᱩᱥᱤᱭᱟᱜᱼᱟ ᱠᱚ ᱡᱟᱹᱥᱛᱤ᱾ ᱛᱚ ᱥᱮᱛᱟᱜ ᱢᱟᱱᱮ ᱥᱤᱛᱩᱝ ᱫᱤᱱ ᱦᱩᱭᱮᱱ ᱪᱟᱦᱮ ᱨᱮᱭᱟᱲ ᱫᱤᱱ, ᱪᱟᱦᱮ ᱡᱟᱯᱩᱫ ᱫᱤᱱ ᱫᱟᱜ ᱢᱟᱹᱲᱤ ᱫᱚ ᱢᱮᱱᱟᱜ ᱜᱮᱭᱟ᱾ ᱥᱮᱛᱟᱜ ᱟᱨ ᱛᱤᱠᱤᱱ ᱫᱚᱢᱮ ᱦᱮᱸᱥᱮ, ᱟᱨ ᱠᱷᱟᱹᱞᱤ ᱡᱟᱹᱯᱩᱫ ᱫᱤᱱ ᱵᱟᱫ ᱠᱟᱛᱮᱫ ᱡᱟᱹᱯᱩᱫ ᱫᱤᱱ ᱟᱨ ᱨᱮᱭᱟᱲ ᱫᱤᱱ ᱵᱟᱫ ᱠᱟᱛᱮᱫ ᱡᱷᱚᱛᱚ ᱫᱤᱱ ᱜᱮ ᱢᱟᱱᱮ, ᱧᱤᱫᱟᱹ ᱦᱚᱸ ᱫᱟᱜ ᱢᱟᱹᱲᱤ ᱜᱮᱞᱮ ᱡᱚᱢᱟ᱾ ᱦᱳᱭ ᱡᱟᱹᱯᱩᱫ ᱫᱤᱱ ᱫᱚ ᱱᱟᱦ, ᱢᱟᱱᱮ ᱧᱤᱛ ᱛᱮ ᱧᱤᱫᱟᱹ ᱛᱮᱫ ᱫᱟᱠᱟᱭᱟᱞᱮ, ᱟᱨ ᱨᱮᱭᱟᱲ ᱫᱤᱱ ᱦᱟᱜ ᱧᱤᱫᱟᱹᱛᱮᱫ᱾ ᱢᱟᱱᱮ ᱯᱮᱲᱟ ᱫᱟᱠᱟ, ᱨᱚᱦᱚᱲ ᱫᱟᱠᱟ ᱦᱳᱭ ᱚᱱᱮ ᱟᱨ ᱵᱟᱠᱷᱟᱱ ᱫᱚ, ᱫᱤᱱᱜᱮ ᱢᱟᱰᱤ ᱫᱟᱠᱟ᱾ ᱫᱟᱠᱟ ᱟᱨ ᱢᱩᱱᱜᱟᱹ ᱟᱲᱟᱜ ᱠᱚ, ᱟᱨ ᱵᱷᱟᱡᱟ ᱵᱷᱟᱹᱡᱤ ᱩᱛᱩ ᱡᱟᱦᱟᱱᱟᱜ ᱜᱮ ᱦᱟᱸᱜ᱾ ᱟᱞᱩ ᱵᱷᱟᱡᱟ, ᱜᱷᱚᱝᱨᱟ ᱵᱷᱟᱡᱟ, ᱵᱷᱟᱰᱣᱟ ᱤᱥᱤᱱ ᱵᱷᱟᱡᱟ ᱠᱚ᱾
ᱦᱩᱸ, ᱦᱮᱸ, ᱦᱩᱸ ᱛᱚ ᱾
ᱟᱪᱪᱷᱟ ᱜᱚᱝᱠᱮ ᱛᱟᱦᱚᱞᱮ ᱟᱨ ᱯᱚᱨᱟᱽ ᱠᱚᱫᱚ ᱪᱮᱫ ᱞᱮᱠᱟ ᱯᱮ ᱢᱟᱱᱟᱣ ᱵᱟᱲᱟᱭᱟ ᱚᱱᱛᱮ, ᱥᱚᱦᱚᱨᱟᱭ ᱠᱚ ᱦᱩᱭᱮᱱᱟ ᱥᱟᱠᱨᱟᱛ ᱠᱚ ᱦᱩᱭᱮᱱᱟ? ᱟᱨ ᱟᱨᱚ ᱮᱢᱟᱱ ᱛᱮᱫ, ᱨᱟᱹᱥᱠᱟᱹ ᱵᱟᱲᱟᱭᱟᱯᱮ ᱥᱮ ᱵᱟᱝ?
ᱦᱩᱜ ᱱᱟᱯᱟᱭ ᱮ ᱱᱟᱯᱟᱭ ᱜᱮ ᱜᱚᱝᱠᱮ ᱦᱳᱭᱳᱜ ᱜᱮᱭᱟ ᱾
ᱟᱪᱪᱷᱟ ᱯᱤᱴᱷᱟᱹ ᱞᱮᱴᱚ ᱠᱚᱫᱚ ᱪᱮᱫ ᱞᱮᱠᱟ, ᱯᱤᱴᱷᱟᱹ ᱞᱮᱴᱚᱭᱟ ᱯᱮ ᱥᱮ ᱵᱟᱝᱟ?
ᱜᱚᱝᱠᱮ ᱵᱟᱝ ᱯᱤᱴᱷᱟᱹ ᱞᱮᱴᱚ ᱦᱳᱭᱳᱜ ᱜᱮᱭᱟ ᱜᱚᱝᱠᱮ᱾ ᱡᱟᱠ ᱡᱚᱢᱚᱠ ᱜᱮ ᱦᱳᱭᱳᱜ ᱜᱮᱭᱟ, ᱟᱹᱵᱤᱱ ᱥᱮᱫ ᱜᱮ ᱪᱤᱠᱟᱹ? ᱟᱹᱵᱤᱱ ᱥᱮᱫ ᱜᱮ ᱪᱮᱠᱟ ᱜᱚᱝᱠᱮ ᱦᱳᱭᱳᱜᱼᱟ᱾
ᱦᱮᱸ ᱟᱞᱮ ᱥᱮᱫ ᱦᱚᱸ ᱟᱞᱮ ᱥᱮᱫ ᱦᱚᱸ, ᱟᱹᱰᱤ ᱟᱹᱰᱤ ᱪᱮᱨᱦᱟ ᱜᱮᱞᱮ ᱯᱟᱨᱟᱚᱵᱚᱜᱼᱟ᱾ ᱮᱠᱫᱚᱢ ᱯᱤᱴᱷᱟᱹ ᱞᱮᱴᱚ ᱠᱚᱦᱚᱸ, ᱟᱹᱰᱤ ᱡᱟᱹᱥᱛᱤ ᱜᱮ ᱞᱮ ᱵᱮᱱᱟᱭᱟᱞᱮ᱾ ᱡᱚᱢᱟᱞᱮ ᱧᱩᱭᱟᱞᱮ, ᱟᱪᱪᱷᱟ ᱦᱚᱭ᱾ ᱟᱨ ᱯᱤᱴᱷᱟᱹ ᱠᱚᱫᱚ ᱪᱮᱫ ᱪᱮᱫ ᱡᱤᱞ ᱠᱚᱯᱮ ᱯᱤᱴᱷᱟᱹ ᱵᱟᱲᱟᱭᱟ?
ᱱᱚᱣᱟ ᱥᱩᱠᱨᱤ ᱦᱳᱭᱳᱜ ᱜᱮᱭᱟ, ᱥᱩᱠᱨᱤ ᱯᱳᱞᱴᱤ᱾
ᱟᱪᱪᱷᱟ ᱦᱚᱭ ᱥᱩᱠᱨᱤ ᱡᱤᱞ, ᱦᱳᱭ ᱥᱩᱠᱨᱤ ᱡᱤᱞ ᱢᱟ ᱱᱟᱦᱟᱜ ᱢᱮᱱᱟᱜ ᱜᱮᱭᱟ᱾ ᱪᱮᱫᱟᱜ ᱥᱮ ᱯᱟᱨᱟᱵᱽ ᱡᱩᱫᱤ ᱥᱩᱠᱨᱤ ᱡᱤᱞ ᱵᱟᱵᱮ ᱯᱤᱮᱴᱷᱟᱭᱟ, ᱮᱱᱠᱷᱟᱱ ᱯᱟᱨᱟᱵᱽ ᱞᱮᱠᱟ ᱫᱚ ᱵᱟᱭ ᱵᱩᱡᱷᱟᱹᱜᱼᱟ᱾
ᱦᱮᱸ ᱯᱳᱞᱴᱤ ᱫᱚᱵᱤᱱ ᱧᱟᱢᱮᱫ ᱜᱮᱭᱟ ᱰᱮᱞᱤ ᱚᱱᱟ ᱫᱚ᱾
ᱦᱳᱭ, ᱦᱳᱭ ᱯᱟᱨᱟᱵᱽ ᱥᱮᱴᱮ ᱨᱮᱱᱟ ᱢᱟᱱᱮ
ᱥᱩᱠᱨᱤ ᱫᱚ ᱠᱷᱚᱱᱫᱚᱜ ᱠᱩᱟᱭ ᱤᱭᱟᱹ ᱞᱟᱜᱟ ᱟᱠᱟ ᱠᱚᱨᱮ ᱠᱚ ᱜᱚᱡ ᱠᱚ ᱚᱱᱟ ᱫᱚ ᱠᱷᱚᱡ ᱞᱟᱜᱟᱣ ᱦᱳᱭᱳᱜᱼᱟ ᱛᱚ, ᱵᱟᱠᱷᱟᱱ ᱵᱟᱝ ᱧᱟᱢᱚᱜᱼᱟ ᱛᱚ᱾
ᱦᱩᱸ,
ᱚᱱᱟ ᱨᱮ ᱦᱚᱲ ᱫᱚ ᱡᱟᱹᱥᱛᱤᱭᱟᱠᱚ ᱥᱮ ᱥᱩᱠᱨᱤ ᱨᱮᱱ ᱫᱚ᱾
ᱦᱳᱭ
ᱞᱟᱦᱟ ᱧᱚᱜ ᱵᱟᱢ ᱚᱰᱟᱨ ᱠᱟᱜ ᱠᱷᱟᱱ ᱪᱟᱵᱟᱭᱟᱠᱚ ᱥᱮ
ᱦᱩᱸ ᱦᱩᱸ
ᱚᱱᱟ ᱱᱟᱣᱟᱱᱟᱜ ᱫᱚ ᱚᱱᱟ ᱡᱮᱞ ᱨᱮᱫᱚ ᱚᱱᱟ ᱯᱚᱨᱚᱵᱽ ᱯᱟᱹᱲᱦᱟᱹ ᱠᱚᱨᱮ ᱫᱚ ᱚᱱᱟ ᱫᱚ ᱡᱟᱹᱥᱛᱤ ᱜᱮᱠᱚ ᱦᱟᱛᱟᱣ ᱜᱮᱭᱟ ᱚᱱᱟ ᱡᱮᱞ ᱫᱚ᱾
ᱦᱮᱸ
ᱟᱨ ᱥᱩᱠᱨᱤ ᱡᱤᱞ ᱵᱟᱝ ᱡᱩᱫᱤ ᱟᱹᱵᱤᱱ ᱯᱟᱨᱟᱵ ᱨᱮ ᱥᱩᱠᱨᱤ ᱡᱤᱞ ᱡᱩᱫᱤ ᱵᱟᱵᱤᱱ ᱟᱜᱩᱭᱟ ᱮᱱᱠᱷᱟᱱ ᱫᱚ ᱯᱟᱨᱟᱵ ᱞᱮᱠᱟ ᱵᱩᱡᱟᱹᱣ ᱦᱚᱸ ᱵᱟᱭ ᱵᱩᱡᱟᱹᱜᱼᱟ᱾ ᱥᱮ ᱵᱟᱝᱟ ᱯᱟᱨᱟᱵᱽ ᱢᱟᱱᱮ ᱥᱩᱠᱨᱤ ᱡᱤᱞ᱾ ᱥᱩᱠᱨᱤ ᱡᱤᱞ ᱫᱚ ᱱᱤᱦᱟᱹᱛ ᱜᱮ ᱟᱹᱜᱩ-ᱟᱹᱜᱩᱭ ᱡᱩᱫᱤ ᱦᱳᱭ ᱦᱟᱯᱲᱟᱢ ᱠᱚ ᱦᱟᱺᱰᱤ ᱛᱚ ᱵᱤᱱ ᱪᱚᱸᱰᱟᱜᱠᱚᱣᱟ ᱮᱱᱠᱷᱟᱱ ᱫᱚ ᱚᱱᱟ ᱚᱱᱟ ᱫᱚ ᱵᱚᱸᱜᱟᱭᱟᱵᱤᱱ ᱯᱤᱴ ᱯᱤᱴᱷᱟᱹᱭ ᱮᱱ ᱠᱷᱟᱱ ᱥᱩᱱᱩᱢ ᱦᱟᱸᱜ ᱪᱮᱫ ᱵᱤᱱ ᱵᱚᱸᱜᱟᱭᱟ ᱥᱩᱠᱨᱤ ᱡᱤᱞ ᱜᱮᱛᱚ ᱦᱟᱸᱜ ᱥᱮ ᱵᱟᱝᱟ?
ᱦᱮᱸ ᱦᱮᱸ ᱥᱩᱠᱨᱤ ᱡᱮᱞ ᱯᱤᱴᱷᱟᱹ᱾
ᱟᱨ ᱱᱟᱣᱟ ᱠᱚᱢᱟ ᱱᱟᱦᱟᱜ ᱮᱢᱟᱱ ᱛᱮᱱ ᱢᱮᱱᱟᱜ ᱜᱮᱭᱟ ᱵᱚᱭᱞᱚᱨ᱾
ᱦᱮᱸ ᱚᱱᱟ ᱠᱚ ᱚᱱᱟ-ᱚᱱᱟ ᱠᱚᱫᱚ ᱢᱮᱱᱟᱜ ᱜᱮᱭᱟ᱾ ᱦᱮᱸ ᱥᱤᱢ᱾ ᱟᱨᱚ ᱯᱚᱞᱴᱤ ᱚᱱᱟ ᱫᱚ ᱢᱮᱱᱟᱜᱮᱭᱟ᱾
ᱦᱩᱸ